ᱦᱮᱞᱳ
ᱪᱮᱫ ᱪᱮᱫ ᱞᱮᱠᱟ ᱟᱸᱡᱚᱢᱚᱜ ᱠᱟᱱᱟ ᱥᱮ
ᱦᱮᱸ ᱮᱠᱵᱟᱨᱮ ᱟᱸᱡᱚᱢᱚᱜ ᱠᱟᱱ ᱜᱮᱭᱟ ᱯᱷᱟᱨᱪᱟᱼ ᱯᱷᱟᱹᱨᱪᱤ ᱜᱮ
ᱩᱸ ᱟᱢᱟᱜ ᱜᱮ ᱵᱟᱝ ᱦᱤᱡᱩᱜ ᱠᱟᱱᱟ ᱚᱱᱛᱮ ᱠᱷᱚᱱ ᱯᱷᱳᱱ
ᱦᱳᱭ ᱞᱮᱠᱟ ᱪᱟ ᱰᱟ ᱯᱨᱚᱵᱞᱮᱢ ᱟᱠᱟᱱᱟ ᱦᱚᱭᱛᱳ ᱚᱱᱟ ᱨᱤᱯᱷᱨᱮᱥ ᱵᱟᱹᱧ ᱢᱟᱨᱟᱣ ᱠᱟᱫᱟ ᱚᱱᱟᱧᱜᱟᱱ ᱵᱟᱝ ᱪᱟᱞᱟᱜ ᱠᱟᱱ ᱛᱤᱧ ᱛᱟᱦᱮᱸᱫ
ᱦᱮᱸ ᱟᱫᱚ ᱨᱚᱯᱚᱲ ᱫᱚ ᱱᱤᱭᱮ ᱜᱮ ᱪᱮᱫ‌ ᱞᱮᱠᱟ ᱥᱮᱫᱟᱭ ᱚᱠᱛᱚ ᱢᱟ ᱟᱹᱫᱤᱵᱟᱹᱥᱤ ᱥᱮ ᱥᱟᱱᱛᱟᱲ ᱠᱚᱦᱚᱸ ᱵᱤᱨ ᱵᱩᱨᱩ ᱠᱚᱨᱮᱱ ᱜᱮ ᱡᱟᱹᱥᱛᱤ ᱠᱟᱭ ᱛᱮᱠᱚ ᱛᱟᱦᱮᱱ ᱠᱟᱱ ᱛᱟᱦᱮᱸᱫ ᱢᱮᱱᱠᱷᱟᱱ ᱱᱟᱦᱟᱜ ᱫᱚᱠᱚ ᱢᱚᱰᱟᱨᱟᱱᱚᱜ ᱠᱟᱱᱟ ᱥᱮ ᱪᱮᱫ ᱵᱤᱨ ᱵᱩᱨᱩ ᱠᱚ ᱵᱟᱹᱜᱤ ᱠᱟᱛᱮᱫ ᱚᱫᱷᱤᱠᱟᱷᱟᱝᱥᱚ ᱜᱮ ᱢᱮᱱᱟᱜ ᱠᱚᱣᱟ ᱢᱮᱱᱠᱷᱟᱱ ᱡᱟᱹᱥᱛᱤ ᱠᱟᱭ ᱛᱮᱜᱮ ᱱᱤᱛᱚᱝ ᱫᱚ ᱵᱤᱨ ᱵᱩᱨᱩ ᱠᱷᱚᱱ ᱥᱟᱦᱟ ᱥᱟᱺᱜᱤᱧ ᱠᱟᱛᱮᱜ ᱱᱚᱝᱠᱟ ᱟᱛᱳ ᱫᱤᱥᱚᱢ ᱥᱮ ᱥᱟᱦᱟᱨ ᱵᱟᱡᱟᱨ ᱥᱮ ᱥᱟᱦᱟᱨ ᱱᱟᱜᱟᱨ ᱥᱮᱱ ᱠᱟᱛᱮᱫ ᱠᱚ ᱜᱤᱨᱟᱹ ᱵᱟᱥᱚᱜ ᱠᱟᱱᱟ ᱚᱱᱠᱟ ᱞᱮᱠᱟ ᱪᱮᱫ ᱚᱱᱠᱟ ᱵᱮᱱᱤᱯᱷᱤᱴ ᱢᱮᱱᱟᱜ ᱛᱮ ᱱᱚᱝᱠᱟ ᱞᱮᱠᱟ ᱱᱩᱠᱩ ᱠᱚ ᱟᱠᱚᱣᱟᱜ ᱚᱱᱛᱚᱨ ᱡᱤᱣᱤᱨ ᱨᱮ ᱪᱮᱫ ᱜᱤᱰ ᱜᱤᱰᱟᱹᱜ ᱠᱟᱱᱛᱮ ᱩᱱᱠᱩ ᱞᱮᱠᱟ ᱱᱚᱝᱠᱟ ᱵᱚᱱᱫᱮᱡᱽ ᱠᱚ ᱦᱟᱛᱟᱣ ᱮᱫᱟ ᱱᱚᱝᱠᱟ ᱞᱮᱠᱟ ᱯᱟᱹᱣᱲᱤ ᱠᱚ ᱦᱟᱛᱟᱣ ᱮᱫᱟ ᱢᱮᱱ ᱛᱟᱞᱟᱝ ᱢᱮ ᱢᱮᱱ ᱢᱮᱥᱮ ᱪᱮᱫ ᱚᱱᱠᱟᱮ ᱞᱮᱠᱟᱱᱟᱜ ᱡᱟᱦᱟᱸᱱᱟᱜ ᱮᱥᱮᱨ ᱵᱟᱡᱟᱣ ᱟᱠᱟᱫ ᱠᱚᱛᱮ
ᱦᱮᱸ ᱜᱚᱝᱠᱮ ᱱᱤᱭᱟᱹ ᱢᱟ ᱟᱹᱰᱤ ᱫᱟᱢᱟᱱ ᱠᱩᱠᱞᱤ ᱜᱮᱵᱤᱱ ᱫᱚᱦᱚ ᱠᱟᱜᱼᱟ ᱛᱚ ᱠᱟᱛᱷᱟ ᱫᱚ ᱱᱚᱝᱠᱟᱱᱟᱜ ᱠᱟᱱᱟ ᱡᱟᱦᱟᱸ ᱵᱤᱱ ᱞᱟᱹᱭ ᱠᱮᱜᱼᱟ ᱡᱮ ᱡᱟᱦᱟᱸ ᱟᱵᱚ ᱞᱟᱦᱟ ᱟᱨ ᱵᱤᱨ ᱵᱩᱨᱩ ᱨᱮᱵᱚᱱ ᱛᱟᱦᱮᱸ ᱠᱚᱜᱼᱟ ᱟᱫᱚ ᱱᱮᱛᱟᱨ ᱢᱟ ᱡᱩᱜᱽ ᱥᱟᱞᱟᱜ ᱟᱹᱨᱩᱯᱷᱮᱨᱟᱣ ᱠᱟᱛᱮᱫ ᱟᱨ ᱪᱮᱫ ᱞᱮᱠᱟ ᱫᱚ ᱟᱫᱚᱢ ᱛᱟᱦᱮᱱᱟ ᱤᱱᱟ. ᱠᱷᱟᱹᱛᱤᱨ ᱟᱫᱚ ᱟᱨᱠᱤ ᱡᱟᱦᱟᱸᱭ ᱩᱱᱠᱩ ᱥᱚᱦᱚᱨ ᱵᱟᱡᱟᱨ ᱠᱚᱨᱮ ᱠᱚ ᱪᱟᱞᱟᱜ ᱠᱟᱱᱟ ᱩᱱᱠᱩ ᱫᱚ ᱟᱨ ᱢᱟᱱᱮ ᱦᱟᱱᱛᱮ ᱨᱮ ᱦᱚᱭᱛᱚ ᱠᱟᱹᱢᱤ ᱠᱚ ᱡᱟᱦᱟᱱᱟᱜ ᱠᱟᱹᱢᱤ ᱠᱷᱟᱹᱛᱤᱨ ᱚᱱᱛᱮ ᱥᱩᱨ ᱥᱩᱯᱩᱨ ᱟᱨ ᱥᱩᱵᱤᱫᱷᱟ ᱠᱷᱟᱹᱛᱤᱨ ᱚᱱᱛᱮ ᱠᱚ ᱪᱟᱞᱟᱣ ᱤᱫᱤᱭ ᱠᱟᱱᱟ ᱚᱱᱟ ᱦᱚᱸ ᱢᱤᱫ ᱯᱚᱠᱠᱷᱮ ᱞᱟᱹᱭ ᱜᱟᱱᱚᱜᱼᱟ ᱪᱮᱫᱟᱜ ᱥᱮ ᱡᱩᱫᱤ ᱱᱚᱛᱮ ᱟᱹᱛᱩᱳ ᱫᱤᱥᱚᱢ ᱥᱮ ᱵᱤᱨ ᱵᱩᱨᱩ ᱠᱚᱨᱮ ᱠᱚ ᱛᱟᱦᱮᱸ ᱠᱚᱜᱼᱟ ᱪᱟᱞᱟᱣᱛᱮ ᱦᱭᱛᱚ ᱚᱠᱛᱚ ᱦᱚᱸ ᱞᱟᱜᱟᱣ ᱠᱚᱜ ᱛᱟᱠᱚᱣᱟ ᱟᱨ ᱟᱹᱰᱤᱲᱜᱟᱱ ᱥᱩᱵᱤᱫᱷᱟ ᱠᱚ ᱦᱩᱭ ᱠᱚᱜ ᱛᱟᱠᱚᱣᱟ ᱚᱱᱟ ᱠᱷᱟᱹᱛᱤᱨ ᱟᱸᱜ ᱦᱚᱭᱛᱚ ᱚᱱᱛᱮ ᱠᱚ ᱪᱟᱞᱟᱣ ᱠᱟᱱᱟ ᱤᱧᱟᱜ ᱢᱮᱱᱛᱮ ᱱᱚᱝᱠᱟ ᱜᱮ ᱢᱮᱱᱮᱜᱼᱟᱭ᱾
ᱚᱱᱟ ᱠᱚᱢᱟ ᱠᱟᱛᱷᱟ ᱠᱟᱱ ᱜᱮᱭᱟ ᱨᱚᱯᱚᱲ ᱨᱮᱱᱟᱜ ᱠᱩᱠᱞᱤ ᱦᱚᱸ ᱨᱟᱠᱟᱵ ᱜᱮᱭᱟ ᱢᱮᱱᱠᱷᱟᱱ ᱱᱤᱭᱟ ᱦᱟᱸ ᱠᱚᱛᱷᱟ ᱠᱟᱱᱟᱛᱚ ᱯᱷᱚᱞ ᱰᱚᱞ ᱥᱮ ᱯᱷᱚᱞ ᱯᱟᱠᱚᱲ ᱡᱟᱸᱦᱟᱸ ᱞᱮᱠᱟ ᱠᱚ ᱱᱟᱢᱮᱫ ᱛᱟᱦᱮᱸᱫ ᱨᱟᱱ ᱨᱮᱦᱮᱫ ᱱᱚᱣᱟ ᱠᱚᱢᱟ ᱥᱟᱦᱟᱨ ᱵᱟᱡᱟᱨ ᱨᱮᱠᱚ ᱥᱮᱱ ᱞᱮᱱᱠᱷᱟᱱ ᱚᱦᱚᱠᱚ ᱧᱟᱢᱠᱮᱭᱟ ᱟᱨ ᱱᱚᱣᱟ ᱢᱚᱰᱮᱱ ᱡᱩᱜᱽ ᱨᱮ ᱡᱟᱸᱦᱟᱸ ᱞᱮᱠᱟ ᱵᱳᱭᱜᱟᱱᱤᱠ ᱥᱮ ᱥᱟᱬᱮᱥᱤᱡᱚ ᱥᱟᱬᱮᱥᱤᱭᱟᱹ ᱠᱚᱣᱟᱜ ᱱᱩᱠᱩᱣᱟᱜ ᱱᱚᱣᱟ ᱴᱮᱠᱱᱤᱠᱮᱞᱤ ᱛᱮ ᱡᱟᱸᱦᱟᱸ ᱞᱮᱠᱟ ᱨᱟᱱ ᱨᱮᱦᱮᱫ ᱠᱚᱱᱟᱜ ᱨᱟᱱ ᱢᱩᱨᱜᱟᱱ ᱵᱮᱱᱟᱜ ᱠᱟᱱᱟ ᱢᱮᱱᱠᱷᱟᱱ ᱥᱮᱫᱟᱭ ᱚᱠᱛᱚ ᱞᱮᱢᱟ ᱱᱩᱠᱩ ᱟᱠᱚᱣᱟᱜ ᱠᱟᱣᱰᱤ ᱢᱩᱨᱟᱭ ᱠᱮᱴᱮᱡ ᱞᱟᱹᱜᱤᱫ ᱱᱟᱦᱚ ᱥᱟᱦᱟᱨ ᱵᱟᱡᱟᱨ ᱵᱮ ᱯᱟᱨ ᱵᱟᱹᱱᱤᱡᱽ ᱥᱮ ᱟᱠᱚᱣᱟᱜ ᱠᱟᱢᱤ ᱠᱟᱥᱱᱤ ᱞᱟᱹᱜᱤᱫ ᱥᱟᱦᱟᱨ ᱵᱟᱡᱟᱨ ᱛᱮᱠᱚ ᱪᱟᱞᱟᱜ ᱠᱟᱱᱟ ᱴᱷᱤᱠ ᱠᱟᱛᱷᱟ ᱠᱟᱱᱟ ᱢᱮᱱᱠᱷᱟᱱ, ᱥᱮᱫᱟᱭ ᱚᱠᱛᱚ ᱡᱟᱸᱦᱟᱸ ᱞᱮᱠᱟ ᱵᱤᱨ ᱵᱩᱨᱩ ᱥᱮ ᱦᱟᱸ ᱟᱫᱤᱵᱟᱥᱤ ᱠᱷᱮᱨᱣᱟᱞ ᱦᱩᱭᱮᱱ ᱵᱤᱨ ᱵᱩᱨᱩ ᱠᱚᱨᱮ ᱜᱮ ᱜᱤᱨᱟᱵᱟᱥ ᱠᱟᱛᱮ ᱥᱮ ᱚᱱᱟ ᱠᱚᱨᱮᱜᱮ ᱚᱲᱟᱜ ᱫᱩᱣᱟᱨ ᱠᱟᱛᱮᱫ ᱠᱚ ᱛᱟᱦᱮᱱ ᱠᱟᱱ ᱛᱟᱦᱮᱱ ᱟᱠᱚᱣᱟᱜ ᱡᱩᱫᱤ ᱠᱟᱣᱰᱤᱭᱟᱭ ᱱᱩᱨᱟᱭ ᱠᱮᱴᱮᱡ ᱜᱮ ᱵᱟᱱᱩᱜ ᱛᱟᱠᱚᱣᱟ ᱥᱮ ᱠᱟᱣᱰᱤ ᱨᱮᱱᱟᱜ ᱡᱩᱫᱤ ᱟᱱᱟᱴ ᱦᱩᱭᱩᱜ ᱠᱟᱱ ᱛᱟᱠᱚ ᱜᱮ ᱛᱟᱦᱚᱞᱮ ᱟᱴᱩ ᱴᱚᱞᱟᱨᱮ ᱡᱟᱸᱦᱟᱸᱞᱮᱠᱟ ᱵᱤᱨ ᱵᱩᱨᱩ ᱠᱚᱨᱮᱫ ᱜᱤᱨᱟᱵᱟᱥ ᱠᱟᱛᱮᱫ ᱢᱮᱱᱟᱜ ᱥᱟᱦᱟᱱ ᱥᱟᱠᱟᱢ ᱠᱷᱚᱱ ᱮᱛᱚᱦᱚᱵ ᱠᱟᱛᱮᱫ ᱢᱟᱱᱮ ᱯᱷᱚᱞ ᱰᱚᱞ ᱥᱮ ᱯᱷᱚᱞ ᱯᱟᱠᱚᱲ ᱠᱚ ᱢᱮᱱᱟᱜ ᱠᱚᱣᱟ᱾ ᱛᱟᱨᱯᱚᱨᱮ ᱚᱱᱠᱟ ᱞᱮᱠᱟ ᱨᱟᱱ ᱨᱮᱦᱮᱫ ᱠᱚᱦᱚᱸ ᱢᱮᱱᱟᱜ ᱠᱚᱣᱟ ᱟᱠᱚ ᱢᱟ ᱰᱟᱠᱛᱟᱨ ᱠᱚᱨᱮ ᱠᱷᱚᱱ ᱢᱟ ᱵᱷᱟᱜᱮ ᱩᱱᱠᱩ ᱚᱱᱠᱟ ᱞᱮᱠᱟ ᱱᱚᱞᱮᱡᱮᱵᱮᱞ ᱠᱟᱱᱟ ᱠᱚ ᱥᱮ ᱫᱤᱥᱦᱩᱫᱤᱥ ᱢᱮᱱᱟᱜ ᱛᱟᱠ ᱠᱚ ᱥᱮ ᱨᱟᱱ ᱨᱮᱦᱮᱫ ᱠᱚ ᱩᱨᱩᱢᱟ ᱚᱱᱟ ᱠᱚᱦᱚᱸᱛᱚ ᱵᱮ ᱯᱟᱨ ᱵᱟᱱᱤᱡᱽ ᱠᱟᱛᱮ ᱟᱠᱚᱣᱟᱜ ᱜᱷᱟᱨᱚᱪ ᱠᱚ ᱪᱟᱞᱟᱣ ᱫᱟᱲᱮᱜᱼᱟ ᱡᱮᱦᱩᱛᱩ ᱠᱟᱣᱰᱤ ᱢᱩᱨᱟᱭ ᱠᱮᱴᱮᱡ ᱵᱟᱱᱩᱜ ᱛᱟᱠᱚᱣᱟ ᱱᱚᱝᱠᱟ ᱞᱮᱠᱟᱧ ᱢᱮᱱᱪᱚᱭᱫᱟ ᱚᱱᱟ ᱠᱚᱦᱚᱸ ᱛᱚ ᱟᱠᱚ ᱵᱳᱭᱜᱟᱱᱤᱠ ᱯᱚᱫᱫᱷᱱ ᱯᱚᱫᱫᱷᱚᱛᱤ ᱥᱮ ᱱᱟᱦᱟᱜ ᱱᱟᱜ ᱡᱟᱦᱟᱸ ᱢᱚᱰᱟᱱ ᱡᱩᱜᱽ ᱠᱟᱱᱟ ᱱᱚᱝᱠᱟ ᱞᱮᱠᱟᱻ ᱯᱚᱫᱫᱷᱚᱛᱛᱤ ᱨᱤ ᱟᱹᱜᱩ ᱠᱟᱛᱮᱫ ᱚᱱᱟ ᱠᱚᱦᱚᱸ ᱟᱠᱚᱣᱟᱜ ᱡᱟᱸᱦᱟᱸ ᱨᱟᱱ ᱨᱮᱦᱮᱫ ᱢᱮᱱᱟᱜᱼᱟ, ᱡᱟᱸᱦᱟᱸ ᱠᱚᱫᱚ ᱠᱩ ᱩᱨᱩᱢᱟ ᱥᱤᱠᱚᱲ ᱵᱟᱠᱚᱲ ᱠᱚ ᱱᱟᱦᱟᱜ ᱨᱮᱱ ᱫᱚ ᱱᱟᱦᱚᱭ ᱡᱩᱣᱟᱱ ᱠᱚ ᱵᱟᱝ ᱠᱚ ᱩᱨᱩᱢᱟ ᱢᱮᱱᱠᱷᱟᱱ ᱩᱱ ᱚᱠᱛᱚ ᱨᱮ ᱡᱟᱦᱟᱸᱭ ᱦᱟᱯᱲᱟᱢ ᱥᱮ ᱦᱟᱲᱟᱢ ᱠᱚ ᱢᱮᱱᱟᱜ ᱠᱚᱣᱟ ᱟᱵᱚ ᱨᱮᱱ ᱫᱟᱫᱩ ᱛᱟᱠᱚ ᱥᱮ ᱫᱩᱫᱩ ᱟᱭᱚ ᱛᱟᱠᱚ᱾ ᱥᱮᱨᱮᱧᱪ ᱛᱟᱞᱟ ᱛᱟᱞᱟᱛᱮ ᱵᱤᱨ ᱯᱟᱠᱚᱲ ᱥᱮ ᱨᱟᱱ ᱨᱮᱦᱮᱫ ᱠᱚ ᱥᱮᱸᱫᱽᱨᱟᱭᱟ ᱢᱮᱱᱠᱷᱟᱱ, ᱥᱮᱸᱫᱽᱨᱟ ᱠᱟᱛᱮ ᱡᱟᱸᱦᱟᱸ ᱞᱮᱠᱟ ᱨᱟᱱ ᱨᱟᱱᱩ ᱦᱟᱰᱤ ᱠᱚ ᱫᱚᱦᱚᱭᱟ ᱛᱚ ᱚᱱᱟ ᱠᱚᱨᱮᱱᱟᱜ ᱪᱚᱞ ᱥᱮ ᱵᱮᱵᱷᱨ ᱢᱟ ᱢᱮᱱᱟᱜ ᱜᱮᱭᱟ ᱚᱱᱟ ᱠᱚ ᱛᱟᱞᱟ ᱛᱮᱦᱚᱸ ᱛᱚ ᱟᱠᱚᱣᱟᱜ ᱠᱟᱣᱰᱤ ᱢᱩᱨᱟᱭ ᱠᱮᱴᱮᱡ ᱵᱟᱱᱩᱜ ᱠᱷᱟᱱ ᱚᱱᱟ ᱛᱮᱦᱚᱸ ᱠᱚ ᱛᱚᱠᱚ ᱠᱮᱴᱮᱡ ᱠᱮᱴᱮᱡ ᱫᱟᱲᱮᱭᱟᱜᱼᱟ ᱪᱮᱫᱟᱜ ᱥᱮ, ᱠᱟᱛᱷᱟ ᱫᱚ ᱦᱩᱭᱩᱜ ᱠᱟᱱᱟ ᱱᱤᱭᱟᱹ ᱜᱮ ᱟᱠᱚ ᱥᱟᱦᱟᱨ ᱵᱟᱡᱟᱨ ᱛᱮᱠᱩ ᱩᱰᱩᱜ ᱦᱤᱡᱩᱜ ᱠᱟᱱᱟ ᱟᱠᱚᱣᱟᱜ ᱠᱟᱣᱰᱤ ᱠᱷᱟ ᱴᱮᱡ ᱞᱤᱜᱤᱫ ᱜᱮᱥᱮ ᱥᱮ ᱟᱠᱚᱣᱟᱜ ᱥᱩᱞᱩᱠ ᱥᱚᱝᱥᱟᱨ ᱜᱷᱟᱨᱚᱸᱡᱽ ᱱᱟᱯᱟᱭ ᱱᱤᱨᱚᱭᱛᱮ ᱪᱟᱞᱟᱣ ᱞᱟᱹᱜᱤᱫ᱾ ᱚᱱᱟ ᱛᱮᱜᱤ ᱤᱧ ᱫᱚ ᱱᱚᱣᱟᱧ ᱢᱚᱱᱮᱭᱮᱫᱟ ᱚᱱᱟ ᱠᱚᱦᱚᱸ ᱠᱚ ᱟᱯᱱᱟᱨ ᱞᱮᱠᱷᱟᱱ ᱛᱟᱠᱚ ᱟᱠᱚᱣᱟᱜ ᱜᱷᱟᱨᱚᱸᱡᱽ ᱤᱧ ᱫᱩᱧ ᱢᱮᱱᱟ ᱱᱟᱭ ᱱᱟᱯᱟᱭ ᱛᱮᱜᱮ ᱠᱚ ᱪᱟᱞᱟᱣ ᱫᱟᱲᱮᱭᱟᱜᱼᱟ ᱪᱮᱫ ᱞᱮᱠᱟᱢ ᱢᱮᱱ ᱠᱮᱭᱟ ᱟᱢᱫᱚ?
ᱦᱮᱸ ᱡᱟᱸᱦᱟᱸ ᱚᱱᱟᱢ ᱞᱟᱹᱭ ᱠᱮᱫᱟ ᱡᱮ ᱵᱤᱨ ᱵᱩᱨᱩ ᱨᱮᱱᱟᱜ ᱨᱟᱱ ᱟᱸ ᱟᱸ ᱨᱟᱱ ᱢᱩᱨᱜᱟᱹᱱ ᱨᱮᱦᱮᱫ ᱠᱚ᱾ ᱚᱱᱟᱠᱚᱵ ᱟᱫᱚᱢ ᱟᱫᱚᱢ ᱟᱸᱻᱵᱚ ᱦᱚᱲ ᱫᱚ ᱚᱱᱛᱮ ᱨᱮ ᱠᱚ ᱤᱫᱤ ᱠᱤᱛᱮᱫ ᱠᱚ ᱟᱻ ᱚᱱᱟ ᱛᱚ ᱟᱹᱣᱰᱤ ᱢᱩᱨᱟᱹᱭ ᱠᱚ ᱟᱸᱻ ᱟᱹᱜᱩᱭᱮᱫ ᱛᱮ ᱞᱟᱡ ᱫᱟᱠᱟ ᱦᱚᱸᱠᱚ ᱟᱹᱥᱩᱞᱮᱫ ᱛᱟᱠ ᱠᱚᱣᱟᱜ ᱧᱮᱞ ᱦᱩᱭᱩᱜ ᱠᱟᱱ ᱜᱮᱭᱟ᱾ ᱟᱨ ᱱᱚᱛᱮ ᱡᱟᱦᱟᱸ ᱵᱤᱨ ᱵᱩᱨᱩ ᱠᱚᱨᱮᱱᱟᱜ ᱡᱟᱦᱟᱸᱱᱟᱜ ᱡᱚ ᱵᱤᱞᱤ ᱠᱚᱢ ᱞᱟᱹᱭᱮᱫᱼᱟ ᱡᱚ ᱵᱤᱞᱤ ᱠᱚᱦᱚᱸ ᱟᱹᱰᱤᱜᱟᱱ ᱛᱚ ᱠᱚ ᱤᱫᱤ ᱠᱟᱛᱮᱫ ᱥᱟᱦᱟᱨ ᱱᱟᱜᱟᱨ ᱠᱚᱨᱮ ᱠᱚ ᱟᱹᱠᱷᱨᱤᱧ ᱵᱟᱲᱟᱭᱟ ᱚᱱᱟ ᱛᱮᱦᱚᱸ ᱞᱟᱡ ᱟᱹᱥᱩᱞᱚᱜ ᱠᱟᱱ ᱛᱟᱠᱚᱣᱟ ᱟᱭᱢᱟ ᱟᱭᱢᱟ ᱦᱚᱲᱟᱜ ᱜᱤᱧ ᱧᱮᱞ ᱮᱫᱟ ᱾
ᱦᱮᱸ ᱱᱟᱦᱟᱜ ᱚᱠᱛᱚ ᱨᱮ ᱚᱱᱠᱟ ᱞᱮᱠᱟ ᱧᱮᱞ ᱧᱟᱢᱚᱜ ᱠᱟᱱᱟ ᱡᱮᱦᱮᱛᱩ ᱢᱚᱰᱟᱨᱱ ᱡᱩᱜᱽ ᱠᱷᱟᱹᱛᱤᱨ ᱚᱱᱠᱟ ᱞᱮᱠ ᱨᱩᱣᱟᱹ ᱦᱟᱹᱥᱩ ᱞᱮᱱᱠᱷᱟᱱ ᱜᱮ ᱞᱟᱡ ᱦᱟᱹᱥᱩ ᱵᱚᱦᱚᱜ ᱦᱟᱹᱥᱩ ᱯᱟᱛᱞᱟ ᱯᱟᱭᱠᱷᱟᱱᱟ, ᱵᱚᱦᱚᱜ ᱦᱟᱹᱥᱩ ᱠᱚ ᱱᱚᱝᱠᱟ ᱞᱮᱠᱟ ᱡᱟᱦᱟᱸ ᱛᱤᱱᱟᱹᱜ ᱜᱮ ᱢᱮᱱᱟᱜᱼᱟ ᱱᱚᱝᱠᱟ ᱞᱮᱠᱟᱱᱟᱜ ᱟᱡᱟᱨ ᱥᱮ ᱵᱤᱢᱟᱨ ᱥᱮ ᱨᱩᱣᱟᱹ ᱦᱟᱹᱥᱩ ᱠᱚ ᱱᱚᱣᱟ ᱞᱟᱹᱜᱤᱫ ᱱᱟᱦᱟᱜ ᱡᱩᱜᱽ ᱫᱚ ᱚᱱᱠᱟ ᱞᱮᱠᱟ ᱟᱵᱚ ᱦᱮᱣᱟ ᱨᱮᱵᱚᱱ ᱦᱮᱣᱟ ᱟᱠᱟᱱᱟ ᱾ ᱰᱟᱠᱛᱟᱨ ᱚᱲᱟᱜ ᱧᱤᱨ ᱪᱟᱞᱟᱜ ᱠᱟᱱᱟᱵᱚᱱ ᱾ ᱰᱟᱠᱛᱟᱨ ᱚᱲᱟᱜ ᱧᱤᱨ ᱪᱟᱞᱟᱣ ᱵᱟᱝ ᱵᱚᱱ ᱪᱟᱞᱟᱣ ᱞᱮᱱ ᱠᱷᱟᱱ ᱟᱵᱚᱣᱟᱜ ᱦᱚᱲᱢᱚ ᱡᱤᱣᱤ ᱱᱟᱯᱟᱭ ᱜᱮ ᱵᱟᱝ ᱱᱟᱯᱟᱭᱚᱜᱼᱟ ᱛᱚ ᱚᱱᱟ ᱪᱤᱠᱟᱹ ᱜᱮᱧ ᱢᱮᱱᱟ ᱱᱚᱣᱟ ᱠᱚ ᱨᱮᱱᱟᱜ ᱡᱟᱦᱟᱸ ᱟᱵᱚ ᱨᱮᱱ ᱦᱟᱲᱟᱢ ᱫᱩᱲᱩᱢ ᱠᱚ ᱢᱮᱱᱟᱜ ᱠᱚᱣᱟ ᱥᱮ ᱦᱟᱯᱲᱟᱢ ᱠᱚ ᱢᱮᱱᱟᱜ ᱠᱚᱣᱟ, ᱱᱩᱠᱩ ᱡᱟᱦᱟᱸ ᱞᱮᱠᱟ ᱠᱚ ᱵᱮᱵᱦᱟᱨ ᱚᱸᱰᱮ ᱵᱟᱝ ᱥᱮᱱ ᱠᱟᱛᱮᱜ ᱱᱚᱣᱟ ᱠᱚᱛᱮ ᱠᱚᱦᱚᱸ ᱛᱚ ᱱᱟᱯᱟᱭᱟ, ᱛᱚ ᱩᱱᱠᱩ ᱠᱚ ᱡᱟᱦᱟᱸ ᱞᱮᱠᱟ ᱚᱵᱚᱞᱚᱢᱵᱚᱱ ᱮᱫᱟ ᱥᱮ ᱡᱟᱦᱟᱸ ᱞᱮᱠᱟ ᱯᱚᱫᱽᱫᱷᱚᱛᱤ ᱠᱚ ᱢᱟᱱᱟᱣ ᱵᱟᱛᱟᱣ ᱮᱫᱟ ᱫᱟᱠᱛᱟᱨ ᱠᱚ ᱥᱮ ᱡᱟᱦᱟᱸ ᱞᱮᱠᱟ ᱚᱱᱩᱥᱚᱨᱚᱱ ᱠᱟᱛᱮᱫ ᱴᱮᱥᱴ ᱠᱟᱛᱮᱫ ᱥᱟᱹᱨᱤ ᱥᱮ ᱠᱷᱟᱹᱞᱤ ᱱᱚᱣᱟ ᱨᱟᱱ ᱫᱚ ᱱᱚᱣᱟ ᱠᱟᱹᱢᱤ ᱨᱮ ᱞᱟᱜᱟᱜᱼᱟ ᱾ ᱱᱩᱠᱩ ᱠᱚ ᱦᱚᱸ ᱛᱚ ᱱᱚᱣᱟ ᱠᱚ ᱴᱮᱥᱴ ᱠᱟᱛᱮᱫ ᱱᱩᱠᱩᱣᱟᱜ ᱫᱚ ᱢᱤᱫ ᱴᱟᱝ ᱟᱫᱚᱛ ᱨᱮ ᱯᱚᱨᱤᱱᱚᱛᱚ ᱟᱠᱟᱱᱟ ᱾ ᱢᱟᱱᱮ ᱱᱚᱣᱟ ᱟᱠᱚ ᱥᱟᱞᱟᱜ ᱢᱟᱱᱮ ᱥᱩᱯᱩᱨ ᱥᱟᱹᱜᱟᱭ ᱥᱟᱶ ᱥᱟᱶ ᱛᱮ ᱩᱱᱠᱩ ᱥᱟᱞᱟᱜ ᱯᱩᱨᱟᱹ ᱪᱤᱱᱦᱟᱹᱯ ᱥᱮ ᱩᱯᱨᱩᱢ ᱦᱳᱭ ᱟᱠᱟᱱᱟ ᱾ ᱟᱫᱚ ᱱᱚᱣᱟ ᱡᱩᱫᱤᱧ ᱢᱮᱱ ᱮᱫᱟ ᱱᱚᱝᱠᱟ ᱞᱮᱠᱟ ᱡᱟᱦᱟᱸ ᱞᱮᱠᱟ ᱢᱮᱰᱤᱠᱮᱞ ᱢᱮᱱᱟᱜᱼᱟ ᱱᱚᱣᱟ ᱠᱚᱨᱮᱜ ᱥᱳᱥᱟᱞ ᱢᱤᱰᱤᱭᱟ ᱥᱮ ᱡᱟᱦᱟᱸ ᱳᱭᱮᱵᱥᱟᱭᱤᱴ ᱢᱮᱱᱟᱜᱼᱟ ᱚᱱᱟ ᱠᱚᱨᱮ ᱮᱰ ᱠᱚ ᱮᱢ ᱠᱮᱭᱟ ᱥᱮ ᱱᱚᱣᱟ ᱠᱚᱨᱮ ᱦᱚᱸ ᱠᱚ ᱚᱱᱠᱟ ᱞᱮᱠᱟ ᱡᱟᱦᱟᱸ ᱠᱚᱨᱮ ᱡᱩᱫᱤ ᱱᱚᱣᱟ ᱠᱚ ᱨᱮᱱᱟᱜ ᱫᱚᱠᱟᱱ ᱛᱟᱦᱮᱸ ᱠᱚᱜ ᱱᱚᱣᱟ ᱠᱚ ᱠᱚ ᱟᱲᱟᱜ ᱠᱮᱭᱟ ᱾ ᱛᱟᱦᱞᱮ ᱫᱟᱠᱛᱟᱨ ᱚᱲᱟᱜ ᱨᱮ ᱡᱟᱦᱟᱸ ᱞᱟᱡ ᱦᱟᱹᱥᱩ ᱨᱮᱱᱟᱜ ᱢᱟᱱᱮ ᱯᱟᱛᱞᱟ ᱯᱟᱭᱠᱷᱟᱱᱟ ᱨᱮᱱᱟᱜ ᱨᱟᱱ ᱦᱟᱛᱟᱣ ᱞᱟᱹᱜᱤᱫ ᱡᱩᱫᱤ ᱛᱤᱱᱥᱚ ᱴᱟᱠᱟ ᱵᱤᱞ ᱦᱳᱭᱳᱜᱼᱟ ᱟᱡ ᱛᱚ ᱚᱸᱰᱮ ᱟᱡ ᱛᱤᱱᱥᱚ ᱴᱟᱠᱟ ᱡᱟᱭᱜᱟ ᱨᱮ ᱮᱠᱥᱚ ᱴᱟᱠᱟ ᱦᱚᱸᱭ ᱰᱤᱢᱟᱴ ᱫᱟᱲᱮᱭᱟᱜᱼᱟ ᱥᱮ ᱾ ᱢᱤᱫᱥᱟᱭ ᱴᱟᱠᱟ ᱦᱚᱸᱭ ᱰᱤᱢᱟᱱᱴ ᱫᱟᱲᱮᱭᱟᱜᱼᱟ ᱱᱚᱣᱟ ᱛᱮᱦᱚᱸ ᱛᱚ ᱡᱩᱫᱤ ᱟᱡ ᱚᱸᱰᱮ ᱠᱷᱚᱱ ᱚᱱᱠᱟ ᱚᱱᱞᱟᱭᱤᱱ ᱥᱮ ᱚᱯᱷᱞᱟᱭᱤᱱ ᱱᱚᱝᱠᱟ ᱞᱮᱠᱟᱱᱟᱜ ᱡᱩᱫᱤ ᱥᱳᱨᱥ ᱥᱮ ᱥᱠᱳᱯ ᱮ ᱵᱮᱱᱟᱣᱟ ᱾ ᱛᱚ ᱱᱚᱰᱮ ᱦᱚᱸᱛᱚ ᱱᱚᱣᱟ ᱛᱚ ᱟᱡ ᱠᱟᱹᱣᱰᱤ ᱢᱳᱨᱟ ᱢᱤᱫᱴᱟᱝ ᱠᱮᱴᱮᱡ ᱨᱮᱱᱟᱜ ᱠᱟᱛᱷᱟ ᱠᱟᱱ ᱛᱟᱭᱟ ᱥᱮ ᱾ ᱱᱟᱯᱟᱭ ᱠᱟᱹᱣᱰᱤ ᱦᱤᱡᱩᱜ ᱛᱟᱭᱟ ᱢᱮᱱᱛᱤᱧ ᱢᱚᱱᱮᱭᱟ ᱾ ᱱᱚᱣᱟ ᱠᱚᱦᱚᱸ ᱛᱚ ᱱᱩᱠᱩ ᱠᱚ ᱟᱵᱚ ᱨᱮᱱ ᱦᱚᱲ ᱠᱚ ᱱᱚᱣᱟ ᱠᱚ ᱤᱫᱤ ᱠᱟᱛᱮᱫ ᱦᱚᱸ ᱛᱚ ᱵᱚᱱᱫᱮᱡ ᱠᱚ ᱦᱟᱛᱟᱣ ᱫᱟᱲᱮᱜᱼᱟ ᱪᱮᱫᱟᱜ ᱥᱮ ᱟᱵᱚᱣᱟᱜ ᱠᱟᱹᱣᱰᱤ ᱢᱩᱨᱟᱹᱭ ᱠᱮᱴᱮᱡ ᱵᱟᱝ ᱠᱷᱟᱹᱛᱤᱨ ᱠᱷᱟᱢᱛᱤ ᱧᱮᱞᱚᱜ ᱠᱟᱱᱟ ᱾ ᱥᱟᱦᱟᱨ ᱵᱟᱡᱟᱨ ᱛᱮ ᱩᱰᱩᱜ ᱪᱟᱞᱟᱜ ᱠᱟᱱᱟ ᱟᱹᱛᱩ ᱚᱲᱟᱜ ᱠᱷᱚᱱ ᱡᱟᱦᱟᱸ ᱵᱤᱨ ᱵᱩᱨᱩ ᱠᱚᱨᱮ ᱠᱷᱚᱱ ᱚᱱᱟᱛᱤᱧ ᱢᱮᱱᱟ ᱱᱚᱣᱟ ᱠᱚ ᱚᱵᱚᱞᱚᱢᱵᱚᱱ ᱞᱮᱠᱷᱟᱱ ᱛᱟᱞᱮ ᱟᱠᱚᱣᱟᱜ ᱥᱳᱥᱟᱭᱴᱤ ᱥᱟᱶ ᱥᱟᱶᱛᱮ ᱱᱚᱣᱟ ᱠᱟᱹᱣᱰᱤ ᱡᱟᱦᱟᱸ ᱟᱱᱟᱴ ᱧᱮᱞ ᱧᱟᱢᱚᱜ ᱠᱟᱱᱟ ᱱᱚᱣᱟ ᱠᱚ ᱦᱚᱸ ᱟᱵᱚᱣᱟᱜ ᱟᱱᱟᱴ ᱪᱟᱵᱟ ᱫᱟᱲᱮᱭᱟᱜᱼᱟ ᱪᱮᱫ?
ᱮᱠᱫᱚᱢ ᱮᱠᱫᱚᱢ ᱡᱟᱦᱟᱸ ᱟᱵᱤᱱ ᱫᱤᱥ ᱦᱩᱫᱤᱥ ᱵᱤᱱ ᱮᱢ ᱠᱮᱫᱟ ᱾ ᱱᱤᱭᱟᱹ ᱦᱚᱸ ᱠᱷᱩᱵ ᱡᱚᱛᱷᱟᱛᱟᱱ ᱫᱤᱥ ᱦᱩᱫᱤᱥ ᱜᱮ ᱠᱟᱱᱟ ᱾ ᱤᱧ ᱦᱚᱸ ᱚᱱᱠᱟ ᱜᱤᱧ ᱟᱥᱟᱭᱮᱫ ᱛᱟᱦᱮᱸᱫ ᱡᱮ ᱱᱚᱝᱠᱟ ᱞᱮᱠᱟᱱ ᱦᱳᱭᱛᱳ ᱚᱱᱠᱟ ᱟᱹᱰᱤᱜᱟᱱ ᱠᱚ ᱨᱳᱡᱽᱠᱟᱨ ᱫᱟᱲᱮᱭᱟᱜᱼᱟ ᱯᱚᱭᱥᱟ ᱠᱚ ᱾
ᱦᱮᱸ ᱡᱮᱦᱮᱛᱩ ᱚᱱᱟ ᱠᱚ ᱚᱵᱚᱞᱚᱢᱵᱚᱱ ᱞᱮᱠᱷᱟᱱ ᱫᱚ ᱡᱩᱫᱤ ᱮᱴᱟᱜ ᱜᱟᱛᱟᱠ ᱨᱮᱱ ᱦᱚᱲ ᱠᱚᱵᱚᱱ ᱧᱮᱞ ᱠᱚᱣᱟ ᱤᱛᱩᱱ ᱟᱥᱲᱟ ᱦᱩᱭᱮᱱ ᱡᱮᱜᱮᱫ ᱦᱩᱭᱮᱱ ᱾ ᱡᱟᱦᱟᱱᱟᱜ ᱚᱝᱠᱟ ᱞᱮᱠᱟ ᱢᱟᱱᱮ ᱥᱮᱢᱤᱱᱟᱨ ᱦᱩᱭᱮᱱ ᱡᱟᱦᱟᱸ ᱞᱮᱠᱟ ᱚᱱᱠᱟ ᱞᱮᱠᱟ ᱟᱨ ᱡᱩᱫᱤ ᱡᱟᱦᱟᱱᱟᱜ ᱜᱮ ᱪᱟᱹᱞᱩ ᱠᱮᱫ ᱛᱟᱦᱞᱮ ᱩᱱᱤ ᱢᱟᱲᱟᱝ ᱨᱮ ᱱᱚᱣᱟ ᱡᱤᱱᱤᱥ ᱠᱚ ᱚᱵᱚᱞᱚᱢ ᱵᱚᱱᱟᱥ ᱨᱮ ᱠᱟᱹᱢᱤ ᱢᱚᱬᱮ ᱦᱚᱲ ᱢᱚᱬᱮ ᱦᱚᱲ ᱡᱟᱭᱜᱟ ᱨᱮ ᱛᱩᱨᱩᱭ ᱦᱚᱲ ᱴᱷᱮᱱ ᱱᱚᱣᱟ ᱥᱟᱸᱫᱮ ᱦᱚᱸ ᱥᱮᱴᱮᱨᱚᱜ ᱠᱟᱱᱟ ᱟᱨ ᱱᱚᱣᱟ ᱡᱚᱠᱷᱚᱱ ᱜᱮ ᱥᱮᱴᱮᱨᱚᱜᱼᱟ ᱩᱱ ᱨᱮ ᱢᱚᱬᱮ ᱦᱚᱲ ᱡᱩᱫᱤᱭᱳ ᱵᱟᱝ ᱠᱚ ᱟᱯᱱᱟᱨᱟ ᱛᱚ ᱵᱟᱨ ᱦᱚᱲ ᱫᱚᱭ ᱟᱯᱱᱟᱨ ᱜᱮᱭᱟ ᱵᱟᱨ ᱦᱚᱲ ᱡᱚᱠᱷᱚᱱ ᱜᱮ ᱟᱯᱱᱟᱨ ᱚᱱᱟ ᱱᱟᱜ ᱯᱷᱚᱞᱟ ᱯᱷᱚᱞ ᱚᱱᱟ ᱱᱟᱜ ᱠᱳᱣᱟᱞᱤᱴᱤ ᱥᱮ ᱚᱱᱟ ᱱᱟᱜ ᱜᱩᱱ ᱡᱚ ᱠᱷᱚᱱᱮᱢ ᱧᱟᱢᱟ ᱥᱮ ᱩᱱᱨᱮ ᱚᱴᱳ ᱢᱮᱴᱤᱠ ᱩᱱᱤ ᱥᱮᱱ ᱦᱚᱸ ᱦᱚᱲᱮ ᱴᱟᱱᱟᱜᱼᱟ ᱦᱚᱲ ᱡᱚ ᱠᱷᱚᱱᱮ ᱴᱟᱱᱟᱜ ᱧᱮᱞᱟᱭ ᱱᱚᱣᱟ ᱛᱮ ᱵᱷᱟᱜᱮ ᱦᱚᱲᱢᱚ ᱡᱤᱣᱤ ᱱᱟᱯᱟᱭ ᱱᱤᱨᱟᱭ ᱛᱟᱦᱮᱱ ᱠᱟᱱᱟ᱾ ᱱᱚᱣᱟ ᱵᱷᱟᱜᱤ ᱯᱚᱰᱟᱠᱥ ᱠᱟᱱᱟ ᱱᱚᱣᱟ ᱱᱟᱜ ᱨᱟᱱ ᱵᱷᱟᱜᱮ ᱠᱟᱹᱢᱤ ᱢᱮᱱᱟᱜᱼᱟ᱾ ᱛᱟᱦᱞᱮ ᱠᱷᱟᱱ ᱜᱮ ᱱᱚᱣᱟ ᱛᱮ ᱫᱚ ᱩᱱᱤ ᱦᱚᱲ ᱦᱚᱸᱭ ᱞᱟᱹᱴᱩᱜᱼᱟ ᱫᱷᱚᱱ ᱫᱩᱨᱤᱵ ᱦᱚᱸ ᱠᱮᱴᱮᱡᱚᱜ ᱛᱟᱭᱟ᱾ ᱟᱨ ᱱᱚᱣᱟ ᱡᱤᱱᱤᱥ ᱠᱚᱛᱮ ᱱᱚᱝᱠᱟ ᱜᱮ ᱡᱩᱫᱤ ᱫᱤᱱ ᱫᱤᱱᱛᱮ ᱟᱛᱳ ᱴᱚᱴᱷᱟ ᱨᱮ ᱥᱮ ᱥᱟᱦᱟᱨ ᱵᱟᱡᱟᱨ ᱨᱮ ᱦᱮᱡ ᱠᱟᱛᱮᱜ ᱵᱤᱨ ᱵᱩᱨᱩ ᱵᱩᱨᱩ ᱡᱟᱯᱟᱜ ᱠᱚᱨᱮ ᱠᱷᱚᱱ ᱦᱮᱡ ᱠᱟᱛᱮ ᱡᱩᱫᱤ ᱱᱚᱣᱟ ᱡᱤᱱᱤᱥ ᱠᱚ ᱱᱚᱝᱠᱟ ᱞᱮᱠᱟ ᱵᱮᱯᱟᱨ ᱵᱟᱹᱱᱤᱡᱟ ᱥᱮ ᱱᱚᱝᱠᱟ ᱞᱮᱠᱟ ᱫᱚᱠᱟᱱ ᱫᱟᱱᱤ ᱠᱚᱦᱚᱸ ᱡᱷᱤᱡ ᱠᱟᱛᱮᱜ ᱫᱩᱲᱩᱵ ᱞᱮᱱᱠᱷᱟᱱ ᱟᱨ ᱱᱚᱝᱠᱟ ᱞᱮᱠᱟ ᱢᱟᱱᱮ ᱮᱴ ᱠᱚ ᱮᱢ ᱞᱮᱠᱷᱟᱱ ᱯᱟᱞᱮᱧ ᱢᱮᱱᱟ ᱟᱭᱟᱜ ᱡᱤᱭᱚᱱ ᱡᱟᱦᱟᱸ ᱧᱩᱛᱟᱹᱛ ᱡᱤᱭᱚᱱ ᱛᱟᱭ ᱢᱟᱨᱥ ᱥᱟᱞ ᱩᱛᱟᱹᱨᱚᱜ ᱛᱟᱭᱟ ᱰᱤᱜᱤᱨ ᱰᱤᱜᱤᱨ ᱪᱮᱫᱟᱜ ᱥᱮ ᱱᱤᱛ ᱦᱟᱹᱵᱤᱡ ᱱᱚᱝᱠᱟ ᱞᱮᱠᱟ ᱟᱹᱫᱤᱵᱟᱹᱥᱤ ᱥᱮ ᱥᱟᱱᱛᱟᱲ ᱥᱮ ᱠᱷᱮᱨᱣᱟᱞ ᱠᱚ ᱱᱚᱝᱠᱟ ᱞᱮᱠᱟᱱᱟᱜ ᱴᱮᱠᱱᱤᱠ ᱥᱮ ᱱᱚᱝᱠᱟ ᱞᱮᱠᱟᱱᱟᱜ ᱱᱚᱞᱮᱡᱽ ᱥᱮ ᱱᱚᱝᱠᱟ ᱞᱮᱠᱟᱱᱟᱜ ᱢᱟᱱᱮ ᱤᱭᱟᱹ ᱫᱚ ᱵᱟᱝᱠᱚ ᱟᱯᱱᱟᱨ ᱠᱟᱫᱟ ᱱᱚᱝᱠᱟ ᱞᱮᱠᱟᱱᱟᱜ ᱠᱚ ᱟᱯᱱᱟᱨ ᱞᱮᱠᱷᱟᱱ ᱯᱟᱞᱮ ᱡᱟᱦᱟᱸ ᱱᱚᱣᱟ ᱡᱤᱱᱤᱥ ᱠᱚ ᱢᱤᱫᱴᱟᱝ ᱵᱟᱨᱭᱟ ᱠᱷᱟᱱᱛᱤ ᱧᱮᱞ ᱧᱟᱢᱚᱜ ᱠᱟᱱᱟ ᱥᱮ ᱱᱚᱣᱟ ᱪᱮᱛᱟᱱ ᱞᱟᱝ ᱜᱟᱯᱟᱞᱢᱟᱨᱟᱣ ᱠᱟᱱᱟ ᱥᱮ ᱞᱟᱝ ᱨᱚᱯᱚᱲ ᱠᱟᱱ ᱜᱮᱭᱟ᱾ ᱱᱚᱣᱟ ᱠᱚ ᱯᱟᱞᱮᱧ ᱢᱚᱱᱮᱭᱟ ᱱᱚᱝᱠᱟ ᱞᱮᱠᱟ ᱟᱱᱟᱴ ᱠᱚᱨᱮ ᱠᱷᱚᱱ ᱠᱷᱚᱱ ᱫᱚᱠᱚ ᱥᱟᱦᱟᱜᱼᱟ ᱥᱮ ᱱᱚᱸᱰᱮ ᱠᱷᱚᱱ ᱫᱚᱠᱚ ᱵᱟᱧᱪᱟᱣ ᱫᱟᱲᱮᱭᱟᱜᱼᱟ᱾
ᱮᱠᱫᱚᱢ ᱮᱠᱫᱚᱢ ᱯᱩᱨᱟᱹ ᱱᱤᱭᱟᱹ ᱫᱚ ᱤᱭᱟᱹ ᱠᱟᱛᱷᱟ ᱠᱟᱱ ᱟᱨ ᱟ ᱠᱤᱪᱷᱩ ᱠᱷᱚᱱ ᱡᱟᱦᱟᱸ ᱤᱭᱟᱹ ᱠᱚ ᱵᱚ-ᱵᱩᱫᱽᱫᱷᱤ ᱞᱟᱜᱟᱣ ᱠᱟᱛᱮᱜ ᱫᱚ ᱟᱹᱰᱤᱜᱟᱱ ᱚᱝᱠᱟ ᱠᱚ ᱮᱴ ᱠᱚ ᱮᱢᱮᱜ ᱛᱮ ᱚᱸᱰᱮ ᱠᱷᱚᱱᱟᱜ ᱦᱚᱸ ᱟᱨ ᱠᱤᱪᱷᱩ ᱠᱟᱹᱣᱰᱤ ᱢᱩᱨᱟᱹᱭ ᱠᱚ ᱯᱚ-ᱨᱚᱡᱽᱜᱟᱨ ᱦᱚᱸᱠᱚ ᱨᱳᱡᱽᱜᱟᱨᱮᱜᱼᱟ ᱦᱮᱸ᱾ ᱟᱨ ᱟᱹᱰᱤᱜᱟᱱ ᱡᱟᱦᱟᱸ ᱟ ᱩᱝᱠᱩ ᱫᱚ ᱵᱚ-ᱵᱤᱥᱮᱥ ᱠᱟᱭᱛᱮ ᱡᱟᱦᱟᱸ ᱩᱱᱠᱩ ᱵᱟᱡᱟᱨ ᱥᱟᱦᱟᱨ ᱵᱟ-ᱱᱟᱜᱟᱨ ᱠᱚᱨᱮ ᱠᱚ ᱪᱟᱞᱟᱣ ᱠᱟᱱᱟ ᱩᱝᱠᱩ ᱜᱮ ᱚᱱᱟ ᱦᱮᱸ ᱟᱭᱰᱤᱭᱟᱹ ᱴᱟᱜ ᱠᱚ ᱠᱷᱟᱴᱟᱣᱮᱜ ᱛᱟᱠᱚᱣᱟ ᱚᱝᱠᱟ ᱠᱟᱛᱮᱜ ᱠᱚ ᱤᱭᱟᱹᱭᱫᱟ ᱠᱤᱱᱛᱩ ᱟᱵᱚ ᱱᱤᱭᱟᱹ ᱟᱸ ᱵᱟᱲᱟᱭ ᱦᱚᱪᱚ ᱫᱚᱨᱠᱟᱨᱚᱜ ᱠᱟᱱᱟ ᱡᱟᱦᱟᱸᱭ ᱵᱤᱨ ᱵᱩᱨᱩ ᱠᱚᱨᱮ ᱢᱮᱱᱟᱜ ᱠᱚ ᱩᱝᱠᱩ ᱫᱚ ᱟᱨᱦᱚ ᱟᱸ ᱢᱟᱱᱮ ᱵᱮᱥᱤ ᱵᱟᱝ ᱠᱟᱛᱮᱜ ᱠᱚ ᱧᱟᱢ ᱫᱟᱲᱮ ᱥᱮ-ᱥᱮ- ᱪᱮᱫᱟᱜ ᱥᱮ ᱥᱟᱨᱟᱫᱤᱱ ᱵᱤᱨ ᱵᱩᱨᱩ ᱨᱮᱠᱚ ᱫᱟᱬᱟ ᱵᱟᱲᱟᱭ ᱫᱟᱠᱚ ᱟᱨ ᱦᱟᱝᱠᱩ ᱫᱚ ᱦᱟᱸᱰᱮ ᱠᱷᱚᱱᱟᱜ ᱠᱚ ᱦᱤᱡᱩᱜ ᱠᱟᱱ ᱛᱮᱠᱚ ᱦᱟᱹᱴ ᱮ ᱠᱚ ᱚᱝᱠᱟᱱᱟᱜ ᱠᱚ ᱪᱟᱹᱞᱩ ᱦᱚᱪᱚᱭᱮᱜᱼᱟ᱾
ᱦᱩᱸ ᱦᱩᱸ ᱦᱩᱸ ᱟᱭᱢᱟ ᱥᱟᱨᱦᱟᱣ ᱜᱚᱝᱠᱮ ᱟᱢᱟᱜ ᱫᱟᱢᱟᱱ ᱚᱠᱛᱚ ᱮᱢ ᱞᱟᱹᱜᱤᱫ ᱱᱚᱣᱟ ᱜᱟᱯᱟᱞ ᱢᱟᱨᱟᱣ ᱟᱠᱷᱲᱟ ᱨᱮ᱾
ᱟᱪᱪᱷᱟ